ᱦᱮᱞᱳ ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱡᱚᱦᱟᱨ ᱜᱮ ᱜᱚᱝᱠᱮ᱾
ᱦᱳᱭ ᱡᱚᱦᱟᱨ ᱜᱮ ᱡᱚᱦᱟᱨ ᱜᱮ᱾
ᱦᱩᱸ ᱪᱮᱜᱵᱮᱱ ᱪᱮᱠᱟᱭᱮᱛ ᱛᱟᱦᱮᱱᱟ?
ᱱᱚᱜᱼᱚᱭ ᱪᱮᱜ ᱜᱮ ᱵᱟᱝ ᱫᱟᱠᱟ ᱡᱚᱢ ᱵᱟᱲᱟ ᱠᱟᱛᱮ ᱡᱤᱨᱟᱹᱣ ᱵᱟᱲᱟ ᱦᱩᱭ ᱠᱟᱱᱟ᱾
ᱚ ᱦᱮᱸ ᱟᱞᱮ ᱦᱚᱸ ᱛᱦᱤᱧ ᱫᱚ ᱵᱷᱚᱡᱽ ᱚᱲᱟᱜ ᱪᱟᱞᱟᱣ ᱦᱩᱭ ᱞᱮᱱᱟ᱾ ᱵᱟᱯᱞᱟ ᱵᱷᱟᱡᱽ ᱛᱟᱦᱮᱸ ᱠᱟᱱᱟ ᱚᱱᱛᱮ ᱠᱷᱚᱱ ᱱᱮᱜ-ᱮ ᱡᱚᱢ ᱵᱟᱲᱟ ᱠᱟᱛᱮ ᱨᱩᱣᱟᱹᱲ ᱦᱩᱭ ᱮᱱᱟ᱾ ᱟᱞᱮ ᱯᱟᱥᱮ ᱟᱹᱛᱩ ᱨᱮᱜᱮ ᱵᱟᱯᱞᱟ ᱢᱮᱱᱟᱜᱼᱟ ᱟᱫᱚ ᱚᱱᱰᱮᱜᱮ ᱪᱟᱞᱟᱣ ᱦᱩᱭ ᱞᱮᱱᱟ ᱦᱮᱸ᱾ ᱟᱵᱮᱱ ᱵᱮᱱ ᱡᱚᱢ ᱵᱟᱲᱟ ᱠᱮᱫᱟ ᱦᱮᱸ ᱮᱠᱷᱚᱱ ᱫᱚ ᱱᱟᱯᱟᱭ ᱜᱮ᱾
ᱦᱩᱸ ᱦᱳᱭ ᱟᱹᱞᱤᱧ ᱦᱚᱸ ᱱᱟᱯᱟᱭ ᱵᱟᱲᱟ ᱜᱮ ᱱᱤ ᱜᱷᱟᱹᱲᱤᱡ ᱫᱚ᱾ ᱦᱩᱸᱻ
ᱟᱨ ᱟᱯᱮ ᱥᱮᱫ ᱫᱚ ᱫᱟᱜ ᱡᱟᱹᱲᱤ ᱠᱚ ᱪᱮᱫ ᱞᱮᱠᱟ?
ᱫᱟᱜ ᱡᱟᱹᱲᱤ ᱫᱚ ᱵᱟᱝ ᱦᱩᱭᱩᱜ ᱠᱟᱱᱟ ᱚᱱᱠᱟ ᱫᱚ ᱦᱩᱭ ᱞᱮᱱᱟ ᱵᱟᱨᱯᱮ ᱫᱤᱱ ᱞᱟᱦᱟ, ᱛᱮᱦᱧ ᱜᱟᱯᱟ ᱫᱚ ᱦᱟᱜ ᱵᱟᱭ ᱫᱟᱜ ᱫᱟᱲᱤ ᱟᱠᱟᱫᱟ ᱟᱹᱰᱤ ᱟᱸᱴᱮ ᱥᱤᱛᱩᱝ ᱮᱫᱼᱟ, ᱚᱱᱛᱮ ᱫᱟᱜ
ᱛᱚᱞᱟ ᱠᱚᱫᱚ ᱟᱞᱮ ᱮᱥᱮᱫ ᱦᱚᱸ ᱢᱟᱡᱷᱮ ᱢᱟᱡᱷᱮᱭ ᱫᱟᱜ ᱫᱟ ᱯᱚᱛᱤᱫᱤᱱ ᱫᱚ ᱵᱟᱭ ᱫᱟᱜ ᱡᱟᱲᱤᱭᱮᱫᱟ᱾ ᱪᱷᱟᱲᱟ ᱪᱷᱟᱲᱟᱭ ᱫᱟᱜ ᱡᱟᱹᱲᱤᱭᱮᱫᱟᱭ ᱟᱨ ᱛᱚᱞᱟ ᱠᱚᱫᱚ ᱜᱤᱰᱤ ᱥᱟᱹᱛ ᱦᱩᱭ ᱠᱟᱱᱟ ᱥᱮ ᱟᱹᱣᱨᱤ?
ᱦᱳᱭ ᱜᱤᱰᱤ ᱫᱚ ᱦᱳ ᱟᱠᱟᱱᱟ ᱛᱷᱚᱲᱟ ᱛᱷᱩᱚᱲᱤ ᱚᱱᱠᱟ ᱵᱤᱥᱤ ᱫᱚ ᱟᱹᱣᱨᱤ᱾ ᱡᱚᱛᱚᱱᱟ, ᱚᱱᱛᱮ ᱜᱤᱰᱤ ᱦᱩᱭ ᱱᱟ?
ᱦᱮᱸ ᱟᱞᱮ ᱜᱤᱰᱤ ᱡᱳᱭ ᱠᱟᱱᱟ᱾ ᱟᱨ ᱪᱮᱜ ᱦᱩᱲᱩ ᱠᱚᱯᱮ ᱨᱚᱦᱚᱭ ᱛᱟᱸᱦᱮᱱᱟ ᱵᱤᱥᱤ?
ᱦᱚᱭ ᱦᱩᱲᱩ ᱨᱚᱦᱚᱭ ᱫᱚ ᱱᱚᱝᱠᱟ ᱥᱚᱨᱱᱚ ᱞᱚᱞᱟᱴ ᱟᱨ ᱯᱩᱡᱟᱹ᱾ ᱟᱨ ᱱᱚᱝᱠᱟ ᱵᱷᱩᱛ ᱢᱩᱲᱤ ᱢᱤᱫ ᱵᱟᱨ ᱠᱷᱮᱛ ᱠᱚᱨᱮ ᱨᱚᱦᱚᱭ ᱵᱟᱲᱟᱭ ᱦᱩᱭᱩᱜᱼᱟ᱾ ᱟᱨ ᱚᱱᱛᱮ ᱪᱮᱫ ᱠᱚ ᱨᱚᱦᱚᱭᱟ? ᱦᱩᱸ
ᱩᱸᱻ ᱱᱚᱝᱠᱟ ᱥᱮᱨᱢᱟ ᱡᱟᱹᱲᱤ ᱛᱮᱜᱮ ᱨᱚᱦᱚᱭ ᱦᱩᱭᱩᱜᱼᱟ ᱥᱮ ᱱᱚᱝᱠᱟ ᱠᱮᱱᱮᱞ ᱠᱚ ᱢᱮᱱᱟᱜᱼᱟ?
ᱵᱟᱝ ᱱᱚᱣᱟ ᱥᱮᱨᱢᱟ ᱡᱟᱹᱲᱤ ᱛᱮᱜᱮ ᱨᱚᱦᱚᱭ ᱦᱩᱭᱩᱜ ᱠᱟᱱᱟ᱾ ᱟᱞᱮ ᱥᱮᱫ ᱫᱚ ᱥᱮᱨᱚᱠᱚᱢ ᱵᱮᱵᱚᱥᱛᱟ ᱠᱚ ᱫᱚ ᱵᱟᱹᱱᱩᱜᱼᱟ᱾
ᱩᱸᱻ
ᱟᱞᱮ ᱫᱚ ᱥᱮᱨᱢᱟ ᱡᱟ. ᱲᱤ ᱵᱚᱨᱥᱟ ᱛᱮᱜᱮ᱾ ᱪᱚᱴ ᱪᱟᱸᱫᱚ ᱡᱟᱸᱦᱟ ᱞᱮᱠᱟ ᱪᱟᱥ ᱦᱩᱭᱩᱜᱼᱟ ᱟᱨ ᱵᱟᱠᱷᱟᱡ ᱫᱚ ᱵᱟᱝ ᱦᱩᱭᱩᱜ ᱛᱟᱞᱮᱭᱟ ᱟᱞᱮ
ᱚᱱᱠᱟᱜᱮ ᱱᱚᱛᱮ ᱦᱚᱸ ᱡᱩᱫᱤ ᱡᱟᱹᱲᱤ ᱠᱮᱫ ᱠᱷᱟᱡ ᱱᱟᱯᱟᱭ ᱥᱟᱺᱦᱤᱡ ᱦᱩᱭᱱᱟ ᱟᱨ ᱵᱟᱝᱠᱷᱟᱱ ᱫᱚ ᱵᱟᱝ᱾ ᱚᱱᱠᱟ ᱠᱤᱨᱤᱧ ᱦᱩᱭᱩᱜᱼᱟ᱾ ᱠᱤᱨᱤᱧ ᱵᱚᱨᱥᱟ ᱡᱚᱢ ᱦᱩᱭᱩᱜᱼᱟ ᱡᱩᱫᱤ ᱵᱟᱭ ᱫᱟᱜ ᱡᱟ. ᱲᱤᱭᱟ᱾
ᱚ ᱟᱯᱮᱫᱚ ᱠᱮᱱᱮᱞ ᱠᱚᱫᱚ ᱠᱚ ᱮᱢ ᱠᱟᱱᱟ ᱫᱟᱜ ᱵᱮᱵᱚᱥᱛᱟ ᱠᱚᱫᱚ? ᱢᱮᱱᱫᱟᱞᱤᱧ ᱫᱟᱜ ᱵᱮᱵᱚᱥᱛᱟ ᱠᱚᱫᱚ ᱵᱟᱝ ᱠᱚ ᱮᱢᱚᱜ ᱠᱟᱱᱟ᱾ᱚᱸᱻ ᱟᱞᱮᱭᱟᱜ ᱦᱚᱸ ᱵᱟᱝᱠᱚ ᱮᱢ ᱠᱟᱱᱟ᱾ ᱟ. ᱛᱩ ᱨᱮ ᱡᱟᱦᱟᱸ ᱚᱱᱟ ᱥᱚᱞᱟᱨ ᱡᱟᱦᱟᱸ ᱚᱱᱮ ᱵᱩᱨᱤᱝ ᱠᱟᱛᱮᱜ ᱡᱟᱦᱟᱸ ᱚᱱᱟ ᱛᱮᱫ ᱠᱚ ᱮᱢ ᱟᱠᱟᱱᱟ᱾ ᱚᱱᱟ ᱟᱭᱥᱤ ᱰᱤᱭᱮᱥ ᱤᱥᱠᱩᱞ ᱨᱮ ᱯᱨᱟᱭᱢᱟᱨᱤ ᱤᱥᱠᱩᱞ ᱨᱮ ᱚᱱᱟ ᱠᱚᱫᱚ ᱟᱞᱮ ᱥᱮᱫ ᱦᱚᱸᱠᱚ ᱮᱢ ᱟᱠᱟᱱᱟ᱾
ᱦᱚᱭ ᱚᱱᱟ ᱠᱚᱫᱚ ᱠᱚ ᱮᱢ ᱠᱟᱱ ᱜᱮᱭᱟ ᱠᱩᱞᱦᱤ ᱢᱩᱪᱟᱹᱫ ᱠᱚᱨᱮ ᱢᱮᱱᱟᱜ ᱟᱠᱟᱫ ᱜᱮᱭᱟ᱾ ᱢᱮᱱᱟᱜ ᱫᱚ ᱚᱱᱟ ᱠᱚᱫᱚ᱾
ᱟᱨ ᱱᱚᱝᱠᱟ ᱫᱟᱜ ᱫᱚ ᱱᱚᱝᱠᱟ ᱟᱨᱚ ᱚᱲᱟᱜ ᱨᱮ ᱞᱟᱹᱜᱤᱫ ᱫᱚ ᱱᱚᱝᱠᱟ ᱴᱮᱝᱠ ᱠᱷᱚᱡ ᱦᱤᱡᱩᱜ ᱜᱮᱭᱟ ᱦᱮᱡ ᱫᱚ᱾
ᱦᱩᱞ ᱢᱟᱦᱟ ᱫᱚ ᱢᱟᱱᱟᱣ ᱫᱚ ᱱᱚᱝᱠᱟ ᱫᱚ ᱵᱟᱝ ᱦᱩᱭᱩᱜᱼᱟ ᱱᱚᱛᱮ ᱫᱚ ᱚᱱᱠᱟ ᱢᱟᱱᱟᱣ ᱱᱟᱥᱮᱭᱟᱜ ᱞᱮᱠ ᱞᱮᱠᱷᱟ ᱢᱟᱱᱮ ᱢᱟᱱᱟᱣ ᱦᱩᱭᱩᱜᱼᱟ᱾
ᱚ ᱥᱩᱫᱷᱩ ᱵᱚᱸᱜᱟ ᱵᱩᱨᱩ ᱛᱮᱫ᱾
ᱩᱱᱟᱹᱜ ᱴᱟ ᱫᱚ ᱵᱟᱝ ᱦᱚᱭ ᱵᱚᱸᱜᱟ ᱵᱩᱨᱩ ᱛᱮᱫ ᱢᱟᱱᱟᱣ ᱦᱩᱭᱩᱜᱼᱟ᱾
ᱮᱠᱴᱩ ᱡᱟᱹᱥᱛᱤ ᱧᱚᱜ ᱫᱚ ᱵᱟᱝᱠᱚ ᱢᱟᱱᱟᱣ ᱛᱟᱦᱮᱸᱱᱟ᱾ ᱟᱞᱮᱥᱮᱫ ᱫᱚ ᱱᱚᱛᱮ ᱟᱹᱰᱤ ᱡᱟᱹᱥᱛᱤ ᱧᱚᱜ ᱜᱮᱞᱮ ᱢᱟᱱᱟᱣ ᱛᱟᱸᱦᱮᱱᱟ᱾
ᱦᱩᱸᱻ ᱚ ᱢᱟᱱᱮ ᱨᱟᱹᱥᱠᱟᱹ ᱥᱟᱺᱦᱤᱡ ᱥᱮ ᱱᱚᱝᱠᱟ ᱟᱞᱮ ᱫᱚ ᱱᱚᱛᱮ ᱥᱟᱛ ᱫᱤᱥᱚᱢ᱾ ᱥᱟᱛ ᱫᱤᱥᱚᱢ ᱥᱟᱛ ᱫᱤᱥᱚᱢ᱾
ᱥᱟᱛ ᱫᱤᱥᱚᱢ᱾
ᱥᱟᱛ ᱫᱤᱥᱚᱢ ᱨᱮᱱᱟᱜ ᱫᱤᱥᱚᱢ ᱢᱮᱱᱟᱜ ᱫᱚ ᱥᱟᱛ ᱫᱤᱥᱚᱢ᱾ ᱥᱟᱛ ᱫᱤᱥᱚᱢ ᱱᱚᱝᱠᱟ ᱫᱤᱛᱩᱢ ᱦᱮᱸ ᱱᱚᱝᱠᱟ ᱦᱟᱯᱩᱭ ᱦᱟᱹᱴᱤᱧ ᱠᱚ ᱢᱮᱱᱟᱜ ᱟᱠᱟᱫᱟ᱾ ᱪᱮᱫ ᱦᱚᱸ ᱵᱟᱝ᱾ ᱪᱮᱫ ᱫᱚ
ᱦᱚᱭ ᱢᱮᱱᱟᱜᱼᱟ ᱵᱷᱟᱜᱽᱟᱜ ᱤᱧᱦᱚ ᱟᱨᱦᱚ ᱮᱴᱟᱜ ᱢᱟᱱᱮ ᱱᱚᱝᱠᱟ ᱢᱮᱱᱟᱜ ᱜᱚ ᱥᱟᱛ ᱫᱤᱥᱚᱢ ᱥᱤᱠᱟᱹᱨ ᱫᱤᱥᱚᱢ᱾ ᱱᱚᱝᱠᱟ ᱫᱤᱥᱚᱢ ᱦᱟᱸᱜ ᱦᱟᱹᱴᱤᱧ ᱢᱮᱱᱟᱜᱼᱟ ᱩᱭᱦᱟᱹᱨ ᱩᱱᱟᱹᱜ ᱵᱟᱝ ᱦᱤᱡᱩᱜ ᱠᱟᱱᱟ᱾ ᱩᱸ ᱦᱩ ᱚᱱᱠᱟ ᱩᱭᱦᱟᱹᱨ
ᱟᱨ ᱟᱯᱮ ᱚᱱᱛᱮ ᱛᱟᱦᱚᱞᱮ ᱥᱤᱛᱩᱝ ᱜᱨᱚᱢ ᱠᱚ ᱪᱮᱫᱞᱮᱠᱟ ᱥᱤᱛᱩᱝ ᱜᱨᱚᱢ ᱠᱟᱱᱟ?
ᱥᱤᱛᱩᱝ ᱫᱚ ᱟᱹᱰᱤ ᱜᱮ ᱥᱤᱛᱩᱝ ᱜᱚᱨᱚᱢᱮᱫᱼᱟᱭ ᱾ ᱫᱟᱜ ᱡᱟᱹᱲᱤ ᱦᱚᱸ ᱟᱭᱢᱟ ᱫᱤᱱ ᱠᱷᱚᱡᱜᱮ ᱟᱹᱨᱤᱭᱟᱜᱼᱟ, ᱦᱚᱜᱚᱭ ᱢᱤ ᱦᱟᱯᱛᱟ ᱢᱤᱫ ᱦᱟᱯᱛᱟ ᱜᱟᱱ ᱦᱩᱭᱮᱱᱟ ᱦᱟᱸᱜ ᱫᱟᱜ ᱡᱟᱹᱲᱤ ᱜᱮ ᱟᱹᱣᱨᱤ ᱦᱤᱡᱩᱜ-ᱟ,
ᱟᱹᱰᱤ ᱟᱴ ᱮ ᱥᱮᱛᱩᱝ ᱮᱫᱟ ᱾ ᱮᱠᱷᱚᱱ ᱫᱚ
ᱦᱳᱭ, ᱱᱚᱜᱼᱚᱭ ᱱᱤᱛᱚᱜ ᱚᱱᱠᱟ ᱜᱮ ᱜᱤᱛᱤᱡᱚᱜ ᱞᱟᱜᱤᱫ ᱦᱚᱭ ᱚᱱᱟ ᱵᱟᱨᱦᱮ ᱨᱮ ᱜᱤᱛᱤᱡ ᱦᱩᱭ ᱟᱠᱟᱱᱟ ᱱᱤᱛᱚᱜ ᱾
ᱦᱮᱸ ᱡᱟ ᱜᱚᱨᱚᱢ ᱠᱟᱱᱟ ᱵᱟᱝ ᱮᱠᱫᱚᱢ ᱚᱲᱟᱜ ᱨᱮ ᱡᱟᱯᱤᱫᱚᱜ ᱢᱮᱫ ᱜᱮ ᱵᱟᱝ ᱡᱟᱹᱯᱤ ᱫᱚᱜᱼᱟ ᱾
ᱵᱟᱝ ᱵᱟᱝ
ᱟᱹᱰᱤ ᱟᱸᱴᱜᱮ ᱥᱤ
ᱯᱷᱮᱱ ᱦᱟᱣᱟ ᱦᱚᱸ ᱞᱚᱞᱚ ᱜᱮ ᱵᱩᱡᱷᱟᱜ ᱠᱟᱱᱟ, ᱯᱷᱮᱱ ᱦᱟᱣᱟ ᱦᱚᱸ ᱟᱹᱰᱤ ᱞᱚᱞᱚ ᱜᱮ ᱵᱩᱡᱷᱟᱜ ᱠᱟᱱ ᱾
ᱢᱟᱱᱮ ᱫᱟᱨᱮ ᱵᱩᱴᱟᱹ ᱫᱟᱨᱮ ᱮᱠᱴᱩ ᱱᱟᱯᱟᱭ ᱧᱚᱜ ᱵᱩᱡᱩᱜ ᱠᱟᱱᱟ ᱾ ᱛᱤᱠᱤᱱ ᱵᱮᱲᱟ ᱠᱚᱥᱚᱜ ᱫᱟᱨᱮ ᱵᱩᱴᱟᱹᱨᱮ,
ᱦᱳᱭ ᱦᱳᱭ ᱟᱨ ᱱᱤᱛ ᱫᱚ ᱵᱟᱢ ᱥᱮᱱ ᱠᱚᱜᱼᱟ ᱥᱮ ᱫᱟᱨᱮ ᱵᱩᱴᱟᱹ ᱥᱮᱫ ᱫᱚ ᱧᱩᱛ ᱨᱮᱫᱚ ᱦᱩᱸ ᱱᱚᱝᱠᱟ ᱟᱱᱟᱡ ᱯᱟᱛᱤ ᱠᱚᱫᱚ ᱪᱮᱫ ᱠᱚᱯᱮ ᱨᱚᱦᱚᱭ ᱜᱮᱭᱟ ᱾ ᱦᱳᱭ ᱚᱞᱚᱜ ᱠᱚᱫᱚ ᱚᱞᱚᱜ, ᱢᱮᱱᱫᱟᱞᱤᱧ ᱟᱱᱟᱡ ᱯᱟᱹᱛᱤ ᱠᱚᱫᱚ ᱢᱟᱱᱮ ᱪᱮᱫ ᱠᱚᱯᱮ ᱨᱚᱦᱚᱭ ᱜᱮᱭᱟ?
ᱚᱱᱟ ᱠᱷᱟᱹᱛᱤᱨ ᱨᱚᱦᱚᱭ ᱫᱚᱞᱮ ᱨᱚᱦᱚᱭ ᱛᱟᱦᱮᱱ ᱜᱮᱭᱟ ᱦᱟᱱᱟ ᱱᱟᱣᱟ ᱥᱚᱵᱡᱤ ᱠᱚ ᱾ ᱵᱚᱨᱵᱚᱴᱤ ᱠᱚ, ᱵᱷᱤᱱᱰᱤ ᱠᱚ, ᱚᱱᱟ ᱠᱚᱞᱮ ᱪᱟᱥ ᱜᱤᱭᱟᱹ ᱾ ᱯᱮᱸᱭᱟᱡᱽ... ᱟᱹᱞᱩ ᱵᱤᱞᱟᱛᱤ ᱚᱱᱟ ᱠᱳᱫᱳ ᱞᱮ ᱦᱚᱛᱚᱜ ᱠᱚᱱᱰᱷᱟ ᱱᱚᱣᱟ ᱠᱚᱞᱮ ᱪᱟᱥ ᱛᱟᱦᱮ ᱜᱮᱭᱟ ᱾
ᱦᱟᱱᱟ ᱟᱲᱟᱜ ᱱᱚᱣᱟ ᱟᱲᱟᱜ ᱡᱮᱢᱚᱱ ᱢᱩᱸᱜᱟᱹ ᱟᱲᱟᱜ ᱥᱮ
ᱦᱩᱸ
ᱠᱩᱲᱩᱢ ᱞᱟᱛᱟ ᱦᱩᱲᱩ ᱦᱩᱭᱱᱟ, ᱛᱟᱨᱯᱚᱨᱮ ᱡᱟᱱᱛᱟ ᱠᱟᱱᱟ ᱜᱚᱭᱴᱷᱟ ᱟᱲᱟ, ᱯᱟᱞᱚᱝ ᱟᱲᱟ, ᱚᱱᱟ ᱠᱚᱞᱮ ᱪᱟᱥ ᱛᱟᱦᱮᱱ ᱜᱮᱭᱟ ᱾
ᱦᱩᱸ
ᱟ ᱢᱩᱞᱟᱹ ᱠᱚᱦᱚᱸ ᱞᱮ ᱪᱟᱥ ᱛᱟᱦᱮᱱ ᱜᱮᱭᱟ, ᱟᱨ ᱵᱟᱠᱤ ᱟᱜ ᱤᱭᱟᱹ ᱠᱚ ᱛᱩᱲᱤ ᱠᱟᱹᱥᱟᱹᱨᱤ ᱪᱮᱫ ᱵᱮᱱ ᱞᱟᱹᱭ ᱠᱮᱫᱟ?
ᱱᱚᱝᱠᱟ ᱡᱚᱢ ᱢᱮᱱᱫᱟᱞᱤᱧ ᱡᱚᱢ ᱵᱟᱠᱷᱟᱨᱟᱜ ᱜᱮ ᱥᱮ ᱱᱚᱝᱠᱟ ᱠᱟᱹᱣᱰᱤ ᱟᱨᱡᱟᱣ ᱞᱮᱠᱟ ᱦᱚᱸᱯᱮ ᱪᱟᱥ ᱜᱮᱭᱟ ᱾
ᱦᱮᱸ ᱠᱟᱹᱣᱰᱤ ᱟᱨᱡᱟᱣ ᱞᱮᱠᱟ ᱪᱟᱥ ᱦᱩᱭᱩᱜ ᱜᱮᱭᱟ ᱾ ᱱᱚᱝᱠᱟ... ᱯᱚᱭᱥᱟ ᱠᱚ, ᱚᱱᱟ ᱤᱭᱟᱹᱜ ᱛᱟᱦᱮᱱᱟ ᱥᱮ ᱟᱫᱚ ᱠᱚ ᱚᱱᱟ ᱤᱫᱤᱛᱮ... ᱟᱹᱜᱩᱭ ᱞᱮᱫᱮᱫ ᱛᱟᱦᱮᱱᱟ ᱚᱱᱟ ᱠᱚ ᱟᱪᱪᱟᱞᱟ ᱠᱟᱛᱮᱫ ᱱᱤᱝᱠᱟ. ᱱ ᱦᱚᱲ ᱛᱚ ᱥᱮᱨᱚᱠᱚᱢ ᱤᱭᱟᱹ ᱵᱟᱹᱱᱩᱜᱼᱟ ᱾ ᱚᱱᱟ ᱠᱚ ᱪᱟᱥ ᱵᱟᱲᱟ ᱠᱟᱛᱮ
ᱦᱩᱸ
ᱵᱷᱚᱨᱥᱟ ᱜᱮᱛᱚ ᱤᱭᱟᱹ ᱥᱮᱨᱚᱠᱚᱢ ᱫᱚ ᱵᱟᱹᱱᱩᱜᱼᱟ ᱾
ᱦᱩᱸ ᱦᱳᱭᱸ ᱦᱳᱭᱸ, ᱱᱚᱛᱮ ᱫᱚ ᱚᱱᱠᱟ ᱦᱚᱸ ᱵᱟᱝ ᱦᱩᱭᱩᱜᱼᱟ, ᱪᱟᱥ ᱦᱚᱸ ᱡᱟᱹᱲᱤ ᱦᱚᱸ ᱵᱟᱝ ᱡᱟ ᱢᱟᱱᱮ ᱪᱟᱥ ᱫᱚᱞᱮ ᱪᱟᱥ ᱜᱮᱭᱟ ᱟᱞᱮᱦ ᱱᱚᱣᱟ ᱠᱚᱜᱮ ᱚᱱᱠᱟᱱ, ᱦᱚᱛᱚᱫ ᱠᱚᱸᱱᱰᱷᱟ ᱠᱟᱱ, ᱵᱮᱸᱜᱟᱲ ᱠᱟᱱ, ᱞᱟ ᱛᱤ ᱠᱟᱱ ᱵᱷᱤᱱᱰᱤ ᱠᱟᱱ, ᱟᱲᱟᱜ ᱦᱚᱸ ᱚᱱᱟ ᱠᱚ ᱯᱟᱞᱚᱱ ᱟᱲᱟᱜ ᱠᱩᱲᱢᱤ ᱟᱲᱟᱜ ᱠᱚ ᱨᱚᱦᱚᱭ ᱵᱟᱲᱟ ᱦᱩᱭᱩᱜ ᱜᱮᱭᱟ, ᱟᱫᱚ, ᱚᱲᱟᱜ ᱵᱟᱠᱷᱨᱟ ᱜᱮ ᱚᱱᱠᱟ ᱫᱚ ᱵᱟᱝ ᱪᱟᱥ ᱦᱩᱭᱩᱜᱼᱟ, ᱢᱟᱱᱮ ᱰᱚᱵᱷᱟᱜ ᱠᱚᱨᱮᱱᱟᱜ ᱫᱟᱜ ᱠᱚᱛᱮ ᱜᱟᱹᱰᱤᱭᱟᱹ ᱠᱚᱨᱮᱱᱟᱜ ᱚᱱᱠᱟᱱ ᱜᱟᱰᱟ ᱠᱚᱦᱚᱸ ᱵᱟᱹᱱᱩᱜ ᱠᱟᱫᱟ ᱡᱮ ᱢᱮᱱᱛᱮᱫ ᱵᱟᱝ ᱵᱟᱝ ᱢᱟᱱᱮ ᱚᱱᱠᱟ ᱫᱟᱜ ᱨᱮᱱᱟᱜ ᱚᱱᱠᱟ ᱥᱩᱵᱤᱫᱷᱟ ᱵᱟᱹᱱᱩᱜ ᱟᱥᱮ
ᱚᱻ ᱟᱞᱮ ᱦᱚᱸ ᱥᱮᱨᱚᱠᱚᱢ ᱤᱭᱟᱹ ᱫᱚ ᱵᱟᱹᱱᱩᱜᱼᱟ ᱟᱫᱚ ᱩᱱᱟᱹᱜ ᱾ ᱠᱩᱧ ᱠᱚ ᱢᱮᱱᱟᱜ-ᱟ ᱟᱫᱚ ᱜᱟᱹᱴ ᱜᱟᱹᱰᱤᱭᱟᱹ ᱠᱚ ᱢᱮᱱᱟᱜ-ᱟ.. ᱚᱱᱟ ᱞᱟᱹᱴᱩ ᱜᱟᱹᱰᱤᱭᱟᱹᱠᱚ
ᱦᱩᱸ ᱱᱚᱝᱠᱟᱱ ᱢᱟᱱᱮ ᱯᱮᱞᱮᱱ ᱢᱟᱱᱮ ᱯᱮᱞᱮᱱ ᱚᱛ ᱠᱟᱱᱟ ᱚᱱᱛᱮ ᱫᱚ ᱥᱮ ᱱᱝᱠᱟᱱ ᱠᱷᱟᱸᱡᱚ ᱰᱷᱤᱠᱩ ᱜᱮ ᱠᱷᱮᱛ ᱠᱚ ᱢᱮᱱᱟᱜ-ᱟ ᱪᱮ
ᱵᱟᱝ ᱠᱷᱟᱸᱡᱚ ᱰᱷᱟᱹᱠᱚ ᱪᱟᱥ ᱠᱚ ᱯᱩᱨᱟᱹᱣ ᱠᱟᱱ ᱛᱟᱞᱮᱭᱟ
ᱦᱩᱸ ᱟᱠᱷᱟᱱ ᱟᱫᱚ ᱮᱴᱟᱜ ᱥᱮᱫ ᱫᱚ ᱟᱵᱚ ᱦᱩᱸ ᱮᱠᱷᱟᱱ ᱮᱴᱟᱜ ᱥᱮᱫ ᱫᱚ ᱢᱟᱱᱮ ᱯᱮᱞᱮᱱ ᱦᱚᱸ ᱢᱮᱱᱟᱜᱼᱟ ᱟᱥᱮ ᱛᱮ ᱟᱹᱰᱤ ᱥᱟᱺᱜᱤᱧ ᱮᱢ ᱧᱮᱞ ᱧᱟᱢ ᱫᱟᱲᱮᱭᱟᱜᱼᱟ ᱦᱩᱸ
ᱢᱚᱡᱽ ᱡᱟᱭᱜᱟ ᱨᱮ ᱜᱮ ᱚᱠᱟ ᱢᱮᱱᱟ ᱟᱹᱰᱤ ᱥᱟᱺᱜᱤᱧ ᱵᱮᱱ ᱧᱮᱞ ᱧᱟᱢᱮᱫᱟ ᱮᱠᱫᱚᱢ ᱯᱩᱨ ᱥᱚᱢᱚᱛᱚᱞ ᱜᱮ ᱛᱟᱦᱮᱸᱱᱟ ᱟᱞᱮ ᱥᱮᱫ ᱫᱚ ᱵᱟᱝ ᱚᱱᱠᱟ ᱛᱟᱦᱮᱱᱟ ᱟᱞᱮᱭᱟᱜ ᱫᱚ ᱤᱭᱟᱹ ᱜᱮᱭᱟ ᱩᱪᱩ ᱱᱤᱪᱩ ᱜᱮᱭᱟ ᱾
ᱦᱳᱭ
ᱟᱞᱮ ᱥᱮᱫ ᱫᱚ ᱟᱹᱰᱤ ᱪᱷᱟᱱ ᱰᱷᱤᱯ ᱜᱮᱭᱟ ᱥᱚᱵᱽᱛᱮ ᱡᱚᱛᱚ ᱥᱚᱢᱟᱱ ᱵᱟᱹᱱᱩᱜᱼᱟ ᱾
ᱦᱩᱸ ᱟᱨ ᱱᱚᱣᱟ ᱤᱭᱟᱹ ᱠᱚᱯᱮ ᱮᱨ ᱜᱮᱭᱟ ᱥᱮ ᱵᱟᱝ ᱛᱩᱲᱤ ᱛᱤᱞᱢᱤᱧ
ᱛᱤᱞᱢᱤᱧ ᱛᱟᱦᱮᱸᱱᱟ ᱛᱩᱲᱤ ᱜᱩᱦᱩᱢ ᱚᱱᱟ ᱠᱚᱞᱮ ᱦᱳᱭ ᱚᱱᱟ ᱫᱚᱞᱮ ᱪᱲᱥ ᱮᱫ ᱜᱮᱭᱟ ᱾
ᱦᱳᱭ ᱥᱮ ᱵᱟᱝ? ᱟᱨ ᱱᱚᱝᱠᱟᱱ ᱜᱚᱰᱟ ᱡᱟᱜᱟ ᱠᱚᱨᱮᱱᱟᱜ ᱡᱚᱸᱱᱰᱨᱟ ᱠᱚ
ᱯᱮᱞᱮᱱ ᱠᱟᱱ ᱜᱮᱭᱟ ᱾
ᱦᱩᱸ
ᱪᱮᱛ ᱠᱚᱢ ᱞᱟᱹᱭ ᱠᱮᱜᱼ ᱟ ᱾
ᱚᱱᱠᱟᱱ ᱢᱮᱱ ᱫᱟᱹᱞᱤᱧ ᱟᱨ ᱱᱚᱝᱠᱟᱱ ᱜᱷᱩᱴᱩ ᱡᱟᱭᱜᱟ ᱠᱚᱨᱮ ᱢᱟᱱᱮ ᱡᱚᱱᱚᱲᱟ ᱠᱚ
ᱢᱤᱫ ᱵᱟᱨ ᱦᱮᱸ ᱡᱚᱱᱰᱨᱟ ᱠᱚ ᱦᱚᱸ ᱞᱮ ᱪᱟᱥ ᱛᱟᱦᱮᱫ ᱜᱮᱭᱟ ᱡᱚᱱᱰᱨᱟ ᱛᱟᱨᱯᱚᱨᱮ ᱡᱟᱝ ᱨᱟᱦᱮᱲ ᱚᱱᱟ ᱠᱚ ᱜᱷᱩᱴᱩ ᱠᱚᱨᱮᱞᱮ ᱤᱭᱟᱹᱭ ᱛᱟᱦᱮᱸᱱ ᱜᱮᱭᱟ ᱠᱩᱫᱽᱨᱩᱢ ᱮᱨ ᱠᱟᱜ ᱛᱟᱦᱮᱸᱱ ᱱᱚᱠᱮ ᱚᱱᱟ ᱠᱩᱫᱨᱩᱢ ᱠᱚ ᱜᱷᱩᱴᱩ ᱨᱮ ᱪᱟᱥ ᱪᱟᱥ ᱜᱮᱭᱟᱞᱮ ᱚᱱᱟ ᱠᱚᱫᱚ ᱪᱟᱹᱛ ᱵᱚᱸᱜᱟ ᱞᱮ ᱪᱟᱥ ᱛᱟᱦᱮᱱᱟ
ᱦᱳᱭ ᱚᱱᱟ ᱠᱚᱫᱚ ᱜᱷᱩᱴᱩ ᱠᱚᱨᱮ ᱜᱮ ᱦᱩᱭᱩᱜᱼᱟ ᱾ ᱦᱳᱭ ᱾
ᱚᱱᱟ ᱛᱮᱜᱮ ᱜᱷᱩᱴᱩ ᱨᱮ ᱜᱮᱞᱮ ᱮᱨ ᱟᱠᱟᱫ ᱛᱟᱦᱮᱱᱟ ᱾ ᱟᱨ ᱦᱚᱸ ᱚᱱᱟ ᱥᱟᱶᱛᱮ ᱟᱨ ᱦᱚᱸ ᱦᱟᱱᱟ ᱱᱷᱟᱣᱟ ᱛᱟᱦᱮᱱᱟ ᱢᱮᱥᱟᱞ ᱛᱮ
ᱦᱳᱭ ᱦᱮᱸ ᱾ ᱱᱚᱝᱠᱟ ᱵᱤᱨ ᱥᱩᱨ ᱢᱟᱱᱮ ᱵᱤᱨ ᱥᱩᱨ ᱧᱚᱜ ᱨᱮᱱ ᱠᱟᱱ ᱜᱮᱭᱟᱯᱮ
ᱦᱮᱸ ᱵᱤᱨ ᱥᱩᱨ ᱧᱚᱜ ᱠᱟᱱ ᱜᱮᱭᱟᱞᱮ ᱾
ᱚᱱᱟ ᱠᱚᱨᱮ ᱠᱷᱚᱛ ᱢᱟᱱᱮ ᱚᱱᱟ ᱠᱚᱨᱮ ᱠᱷᱚᱡ ᱡᱚ ᱯᱟᱹᱛᱤ ᱠᱚ ᱧᱟᱢᱚᱜ ᱜᱮᱭᱟ ᱡᱚᱢ ᱵᱟᱠᱷᱨᱟ ᱠᱚᱛᱮ
ᱡᱚᱢ ᱵᱟᱠᱷᱨᱟ ᱠᱚᱫᱚ ᱚᱱᱟ ᱤᱭᱟᱹ ᱵᱤᱞᱤ ᱠᱚ ᱧᱟᱢᱚᱜᱼᱟ ᱾
ᱪᱮᱫ ᱵᱟᱝ ᱟᱸᱡᱚᱢ ᱱᱟᱥᱮᱭᱟᱜ ᱱᱮᱴ ᱮ ᱰᱤᱥᱴᱟᱯ
ᱟᱹᱞᱤᱧᱟᱜ ᱰᱤᱥᱴᱟᱨᱵᱽ ᱮᱫᱟᱭ ᱵᱟᱝ ᱟᱸᱡᱚᱢᱚᱜ ᱠᱟᱱᱟ
ᱦᱳᱭ ᱟᱸᱡᱚᱢ ᱫᱚ ᱟᱸᱡᱚᱢ ᱧᱚᱜ ᱠᱟᱱᱟ ᱱᱟᱥᱮ ᱢᱟᱱᱮ ᱠᱟᱴᱟᱣ ᱧᱚᱜᱚᱜ ᱠᱟᱱᱟ ᱚᱠᱟ ᱡᱚᱠᱷᱟᱡ
ᱦ ᱟᱹᱞᱤᱧ ᱢᱟ ᱴᱟᱣᱟᱨ ᱨᱮᱜᱮ ᱢᱮᱱᱟᱜ ᱞᱤᱧ ᱟᱞᱮ ᱥᱮᱫ ᱫᱚ ᱚᱱᱮ ᱢᱟᱛᱠᱚᱢ ᱢᱟᱛᱠᱚᱢ ᱠᱚᱞᱮ ᱤᱭᱟᱹᱭᱮᱫ ᱛᱟᱦᱮᱸᱱᱟ ᱢᱟᱛᱠᱚᱢ ᱛᱮ ᱧᱟᱢᱚᱜ ᱛᱟᱦᱮᱸᱱᱟ ᱵᱤᱨ ᱠᱷᱚᱡ ᱫᱚ ᱟᱨ ᱮᱴᱟᱜ ᱠᱤᱪᱷᱩ ᱫᱚ ᱮᱢᱱᱤ ᱥᱟᱦᱟᱱ ᱞᱮᱠᱟ ᱧᱟᱢᱚᱜᱼᱟ
ᱟᱨ ᱱᱚᱝᱠᱟ ᱢᱟᱱᱮ ᱤᱭᱟᱹ ᱠᱚ ᱡᱟᱦᱟᱱ ᱢᱟᱱᱮ ᱠᱳᱛ ᱠᱚ ᱵᱟᱝᱢᱟ ᱛᱮᱨᱮᱞ ᱠᱚ ᱛᱟᱨᱚᱯ ᱠᱚ ᱠᱟᱹᱡᱩ ᱵᱟᱫᱟᱢ ᱠᱚ
ᱦᱮᱸ ᱮ ᱠᱳᱫᱽ ᱠᱚᱫᱚ ᱧᱟᱢᱚᱜᱼᱟ ᱠᱳᱫᱽ ᱛᱮ ᱧᱟᱢᱚᱜᱼᱟ ᱠᱳᱫᱽ ᱠᱚ ᱟᱨ ᱩᱞ
ᱟᱨ ᱱᱚᱝᱠᱟ ᱦᱚᱸ ᱩᱞ ᱠᱚ ᱠᱟᱱᱴᱷᱟᱲ ᱠᱚ ᱠᱟᱭᱨᱟ ᱠᱚ ᱱᱚᱣᱟ ᱠᱚ ᱢᱮᱱᱟᱜ ᱜᱮᱭᱟ
ᱦᱮᱸ ᱠᱟᱭᱨᱟ ᱠᱚᱫᱚ ᱵᱟᱹᱱᱩᱜᱼᱟ ᱠᱟᱱᱴᱷᱟᱲ ᱫᱚ ᱢᱤᱫ ᱵᱟᱨᱭᱟ ᱫᱚ ᱢᱮᱱᱟᱭᱟ ᱠᱟᱱᱴᱷᱟᱲ ᱠᱚᱦᱚᱸ ᱧᱟᱢ ᱫᱚ ᱧᱟᱢᱚᱜ
ᱦᱮᱸ
ᱱᱚᱜᱼᱚᱭ ᱟᱢᱵᱟᱵᱚᱛᱤ ᱯᱟᱨᱚᱵᱽ ᱢᱮᱱ ᱫᱚ ᱚᱱᱟ ᱠᱚ ᱟᱢᱵᱟᱵᱚᱛᱤ ᱯᱚᱨᱚᱵᱽ ᱨᱮᱫᱚ ᱪᱮᱫ ᱠᱚᱯᱮ ᱡᱚᱢ ᱵᱟᱲᱟᱠᱮᱫᱼᱟ ᱚᱱᱠᱟ
ᱟᱢᱵᱟᱵᱚᱛᱤ ᱨᱮᱫᱚ ᱡᱚᱢ ᱦᱩᱭᱱᱟ ᱩᱞ ᱡᱚᱢ ᱦᱩᱭᱱᱟ ᱠᱟᱱᱴᱷᱟᱲ ᱡᱚᱢ ᱦᱩᱭᱱᱟ ᱮᱸ ᱠᱟᱱᱴᱷᱟᱲ ᱵᱤᱞᱤ ᱟᱯᱮ ᱚᱱᱛᱮ?
ᱦᱳᱭ ᱱᱚᱛᱮ ᱦᱚᱸ ᱚᱱᱠᱟ ᱜᱮ ᱩᱞ-ᱠᱟᱹ ᱩᱞ ᱠᱟᱱ ᱠᱟᱱᱴᱷᱟᱲ ᱠᱟᱱ᱾ ᱟᱨ ᱱᱚᱝᱠᱟᱱ ᱤᱡᱟᱹ ᱠᱷᱤᱡᱩᱨ ᱵᱮᱞᱮ᱾
ᱚ ᱦᱮᱸ ᱠᱷᱤᱡᱩᱨ ᱠᱚᱦᱚᱸ ᱟᱞᱮ ᱥᱮᱫ ᱵᱤᱞᱤᱜ ᱠᱟᱱ ᱜᱮᱭᱟ ᱡᱚᱢ ᱦᱳᱭᱱᱟ ᱠᱷᱤᱡᱩᱨ ᱛᱟᱞᱮ᱾
ᱛᱟᱞᱮ ᱠᱚ ᱦᱮᱸ᱾ ᱱᱚᱣᱟ ᱠᱚᱜᱮ ᱡᱚᱢ ᱟᱨ ᱟᱨᱦᱚ ᱱᱚᱝᱠᱟ ᱥᱮᱸᱫᱽᱨᱟ ᱥᱮᱱ ᱦᱩᱭ ᱞᱮᱱᱟ ᱡᱤᱞ ᱡᱚᱢ ᱦᱩᱭ ᱞᱮᱱᱟ᱾ ᱥᱮᱸᱫᱽᱨᱟ ᱥᱮᱱ ᱠᱟᱛᱮ ᱠᱩᱞᱟᱹᱭ- ᱦᱳᱭ ᱠᱩᱞᱟᱹᱭ ᱜᱮ ᱚᱱᱠᱟ ᱫᱚ ᱪᱟᱞᱟᱜ ᱦᱩᱭᱩᱜ ᱠᱟᱱᱟ᱾
ᱦᱮᱸ᱾
ᱠᱩᱞᱟᱹᱭ ᱥᱮᱸᱫᱽᱨᱟ ᱥᱩᱠᱨᱤ ᱥᱮᱸᱫᱽᱨᱟ
ᱟᱞᱮ ᱫᱚ ᱱᱚᱛᱮ ᱥᱟᱠᱨᱟᱛ ᱨᱮ ᱵᱮᱥᱤ ᱥᱮᱸᱫᱨᱟ-ᱥᱮᱸᱫᱽᱨᱟ ᱫᱚᱞᱮ ᱥᱮᱱᱚᱜ ᱛᱟᱦᱮᱱᱟ᱾
ᱦᱳᱭ ᱥᱟᱠᱨᱟᱛ ᱥᱟᱦᱟᱱ ᱞᱩᱸᱰᱟᱹ ᱱᱚᱣᱟ ᱠᱚᱨᱮᱜᱮ ᱪᱟᱞᱟᱣ ᱦᱩᱭᱩᱜ ᱛᱟᱦᱮᱱ, ᱟᱫᱚ ᱱᱚᱣᱟ ᱠᱚᱨᱮ ᱫᱚ ᱠᱷᱩᱵ ᱠᱚᱢ᱾ ᱮᱢᱱᱤ ᱫᱤᱱ ᱠᱚᱨᱮ ᱫᱚ ᱠᱷᱩᱵ ᱠᱚᱢ᱾
ᱟᱨ ᱟᱨ ᱪᱤᱞᱤ ᱠᱚᱯᱮ ᱥᱮᱸᱫᱨᱟ ᱠᱚ ᱛᱟᱦᱮᱸᱱᱟ?
ᱦᱳᱭ ᱥᱮᱸᱫᱽᱨᱟ ᱠᱚᱜᱮ ᱦᱩᱭᱩᱜᱼᱟ ᱛᱩᱭᱩ ᱠᱚ, ᱢᱟᱱᱮ ᱨᱩᱰᱟᱹ ᱠᱚ᱾